ᱡᱚᱦᱟᱨ ᱜᱮ
ᱦᱮᱸ ᱡᱚᱦᱟᱨ ᱜᱮ
ᱟᱪᱪᱷᱟ ᱱᱟᱯᱟᱭ ᱜᱮ ᱢᱮᱱᱟᱢᱟ
ᱦᱮᱸ ᱱᱟᱯᱟᱭ ᱜᱮ ᱢᱤᱱᱟᱹᱧᱟ ᱾ᱟᱢᱜᱮ ᱪᱮᱫ ᱠᱟ ᱢᱮᱱᱟᱢᱟ?
ᱦᱮᱸ ᱤᱧ ᱦᱚᱸ ᱱᱟᱯᱟᱭ ᱜᱮ ᱢᱤᱱᱟᱹᱧᱟ ᱱᱤᱛᱚᱜ ᱫᱚ᱾ ᱟᱫᱚ ᱱᱟᱯᱟᱭ ᱜᱮ ᱛᱟᱦᱮᱸ ᱞᱮᱱᱠᱷᱟᱱ ᱜᱮ ᱟᱹᱰᱤ ᱱᱟᱯᱟᱭ᱾ ᱟᱫᱚ ᱛᱟᱦᱚᱞᱮ ᱫᱟᱠᱟ ᱠᱚᱫᱚ ᱯᱮ ᱡᱚᱢ ᱵᱟᱲᱟ ᱠᱮᱫᱟ?
ᱦᱮᱸ, ᱫᱟᱠᱟ ᱠᱚᱫᱚ ᱡᱚᱢ ᱵᱟᱲᱟ ᱦᱩᱭ ᱠᱟᱱᱟ᱾
ᱟᱪᱪᱷᱟ᱾ ᱟᱨ ᱛᱤᱦᱤᱧ ᱫᱚ ᱪᱮᱫ ᱯᱮ ᱩᱛᱩ ᱞᱮᱫᱟ?
ᱛᱤᱦᱤᱧ ᱫᱚᱞᱮ ᱩᱛᱩ ᱞᱮᱫᱟ ᱡᱤᱞ᱾ ᱥᱮᱛᱟᱜ ᱫᱚ, ᱦᱩᱸ
ᱟᱪᱪᱷᱟ᱾ ᱟᱹᱰᱤ ᱱᱟᱯᱟᱭ ᱡᱮᱞ ᱠᱚᱯᱮ ᱡᱚᱢᱫᱟ ᱵᱷᱟᱜᱮ ᱵᱷᱟᱜᱮᱭᱟᱜ ᱾ ᱟᱞᱮ ᱫᱚ ᱡᱮᱞ ᱦᱚᱸ ᱵᱟᱹᱱᱩᱜ ᱛᱟᱞᱮᱭᱟ ᱵᱟᱠᱚ ᱩᱛᱩ ᱟᱞᱮ ᱠᱟᱱᱟ᱾ ᱟᱸᱜ, ᱵᱟᱡᱟᱨ ᱠᱚᱫᱚ ᱯᱮ ᱪᱟᱞᱟᱣ ᱵᱟᱲᱟᱜ ᱜᱮᱭᱟ ᱥᱮ ᱵᱟᱝ ᱟᱯᱮ ᱫᱚ᱾
ᱦᱮᱸ, ᱪᱟᱞᱟᱣ ᱵᱟᱲᱟᱜ ᱜᱮᱭᱟᱞᱮ᱾
ᱵᱟᱡᱟᱨ ᱨᱮ, ᱪᱮᱫ ᱠᱚᱯᱮ ᱠᱤᱨᱤᱧ ᱜᱮᱭᱟ ᱟᱯᱮ ᱫᱚ?
ᱦᱩᱸ, ᱟᱹᱰᱤ ᱩᱛᱟᱹᱨ ᱡᱤᱱᱤᱥ ᱠᱚ ᱦᱟᱱᱟ ᱱᱟᱣᱟ᱾
ᱟᱪᱪᱷᱟ, ᱟᱨ ᱟᱞᱮ ᱫᱚ ᱤᱱᱠᱟ ᱜᱮ, ᱫᱤᱱᱟᱹᱢ ᱦᱤᱞᱳᱜ ᱜᱮ ᱵᱟᱡᱟᱨ ᱥᱮᱫ ᱦᱚᱸ ᱫᱟᱬᱟ ᱵᱟᱲᱟᱭᱞᱮ ᱪᱟᱞᱟᱜ ᱜᱮᱭᱟ᱾ ᱚᱲᱟᱜ ᱠᱚ ᱢᱮᱱᱟᱜ ᱠᱚᱣᱟ ᱟᱭᱢᱟ ᱰᱷᱮᱨ ᱟᱫᱚ ᱵᱟᱡᱟᱨ ᱥᱮᱫ ᱫᱚ ᱫᱤᱱ ᱦᱤᱞᱳᱜ ᱜᱮ ᱱᱟᱦᱟᱜ ᱞᱮ ᱩᱰᱩᱠᱚᱜᱼᱟ᱾ ᱚᱠᱚᱭ ᱫᱚ ᱠᱤᱪᱨᱤᱡ ᱞᱮ ᱧᱮᱞᱟ᱾ ᱚᱠᱚᱭ ᱫᱚ ᱡᱚᱢᱟᱜ ᱞᱮ ᱧᱮᱞᱟ᱾ ᱚᱠᱚᱭ ᱚᱠᱟ ᱞᱮᱠᱟᱱᱟᱜ ᱠᱚ ᱧᱮᱞ ᱛᱟᱞᱮᱭᱟ ᱱᱟᱦᱟᱸᱜ᱾ ᱟᱫᱚ ᱚᱱᱠᱟ ᱜᱮ ᱠᱚᱲᱟ ᱠᱚ ᱟᱭᱢᱟ ᱰᱷᱮᱨ ᱞᱮ ᱪᱟᱞᱟᱜᱼᱟ ᱱᱟᱦᱟᱸᱜ᱾ ᱟᱫᱚ ᱛᱟᱦᱚᱞᱮ, ᱛᱤᱦᱤᱧ ᱫᱚ ᱟᱯᱮ ᱥᱮᱫ ᱫᱟᱜ ᱞᱮᱫᱟᱭ ᱥᱮ ᱵᱟᱝ?
ᱛᱤᱦᱤᱧ ᱫᱳ ᱫᱟᱜ ᱮᱜ ᱛᱟᱦᱮᱱᱟᱭ ᱥᱮᱛᱟᱜ ᱾ ᱩᱸ ᱟᱨ ᱫᱚᱢᱮ ᱜᱚᱨᱚᱢ ᱠᱟᱱᱟ ᱟᱞᱮ ᱥᱮᱫ ᱫᱚ᱾
ᱟᱪᱪᱷᱟ᱾
ᱦᱚᱞᱟ ᱢᱟᱫᱷᱮᱨ, ᱵᱟᱨ ᱫᱤᱱᱮ ᱫᱟᱜ ᱠᱟᱫᱟ᱾ ᱨᱮᱭᱟᱲ ᱜᱮ ᱵᱩᱡᱷᱟᱹᱜ ᱠᱟᱱ ᱛᱟᱦᱮᱸᱫ ᱟᱨᱚ᱾ ᱜᱚᱨᱚᱢ ᱫᱟᱭ, ᱨᱮᱭᱟᱲ ᱫᱟᱭ ᱟᱨ ᱦᱚᱲᱢᱚ ᱠᱚ ᱚᱱᱮ ᱵᱟᱹᱲᱤᱡᱚᱜ ᱠᱟᱱᱟ ᱟᱨᱠᱤ᱾ ᱨᱩᱣᱟᱹ ᱠᱚ ᱧᱟᱢ ᱟᱱᱤᱡ ᱠᱟᱱᱟ᱾
ᱟᱪᱪᱷᱟ, ᱮᱸ ᱱᱟᱣᱟ ᱫᱟᱜ ᱛᱮᱯᱮ ᱞᱚᱦᱚᱫᱚᱜ ᱠᱟᱱᱟ ᱥᱮ ᱪᱮᱫ ᱟᱯᱮ ᱫᱚ?
ᱦᱮᱸ, ᱟᱞᱮ ᱫᱚ ᱫᱟᱜ ᱨᱮ ᱫᱚᱢᱮᱞᱮ ᱠᱩᱥᱤᱭᱟᱜᱼᱟ ᱫᱟᱜ᱾ ᱡᱚᱠᱷᱚᱡ ᱜᱮ ᱫᱟᱜᱼᱟᱭ ᱩᱱ ᱥᱚᱢᱚᱭ ᱜᱮ ᱛᱳᱫ ᱠᱚ-ᱟ ᱞᱮ ᱵᱟᱭᱨᱮ ᱥᱮᱫ᱾
ᱟᱫᱚ ᱟᱹᱰᱤ ᱫᱚ ᱟᱞᱚᱯᱮ ᱠᱩᱥᱤᱭᱟᱜᱼᱟ᱾ ᱱᱟᱣᱟ ᱫᱟᱜ ᱫᱚ ᱫᱚᱢᱮ ᱨᱩᱣᱟᱹ ᱧᱟᱧᱟᱢ ᱜᱮᱭᱟ᱾
ᱦᱩᱸ ᱫᱟᱜ ᱨᱮ ᱞᱚᱦᱚᱫ ᱞᱮᱱᱠᱷᱟᱱ ᱞᱟᱹᱭ ᱟᱠᱚ ᱯᱩᱥᱨᱤ ᱵᱟᱝ ᱧᱟᱢᱚᱜᱼᱟ᱾ ᱯᱩᱥᱨᱤ ᱵᱟᱝ ᱠᱚ ᱦᱩᱭᱩᱜᱼᱟ᱾
ᱵᱟᱝ ᱠᱚ ᱦᱩᱭᱩᱜᱼᱟ ᱾ᱚᱱᱟ ᱫᱚ ᱛᱟᱭᱚᱢ ᱛᱮ ᱛᱟᱭᱚᱢ ᱛᱮᱱᱟᱜ ᱠᱟᱛᱷᱟ᱾ ᱞᱟᱦᱟ ᱨᱮᱛᱚ ᱨᱩᱣᱟᱹ, ᱨᱩᱣᱟᱹ ᱧᱟᱢ ᱢᱮᱭᱟ᱾ ᱞᱟᱦᱟ ᱨᱮᱛᱚ ᱨᱩᱣᱟᱹ ᱧᱟᱢ ᱢᱮᱭᱟ᱾ ᱛᱟᱯᱚᱨᱮ ᱯᱩᱥᱨᱤ ᱫᱚ ᱵᱟᱝ ᱧᱟᱢ ᱢᱮᱭᱟ᱾ ᱚᱱᱟ ᱫᱚ ᱚᱠᱚᱭ ᱪᱚᱠᱚ ᱞᱟᱹᱭ ᱟᱠᱟᱫ᱾ ᱥᱟᱹᱨᱤ ᱥᱮ ᱮᱲᱮ ᱜᱮᱭᱟ ᱚᱱᱟ ᱠᱟᱛᱷᱟ ᱫᱚ᱾
ᱞᱟᱹᱭ ᱟᱠᱚ ᱚᱱᱠᱟ ᱜᱮ᱾
ᱞᱟᱦᱟ ᱛᱮᱱᱤᱡ ᱦᱟᱲᱟᱢ ᱵᱩᱲᱦᱤ ᱦᱚᱲ ᱠᱚᱠᱚ ᱞᱟᱹᱭ ᱵᱟᱲᱟᱭᱼᱟ ᱥᱮ ᱪᱮᱫ᱾
ᱦᱮᱸ, ᱚᱱᱠᱟ ᱠᱚ ᱞᱮᱭ ᱛᱟᱦᱮᱸᱫ ᱾ ᱡᱚᱠᱷᱚᱱ ᱚᱱᱮ ᱨᱩᱱᱦᱤ ᱵᱟᱝ ᱥᱮᱴᱮᱨᱚᱜ ᱞᱮᱭᱟᱠᱚ ᱚᱱᱟ ᱨᱩᱱᱦᱤ ᱨᱮᱱᱟᱜ ᱚᱱᱟ ᱞᱟᱹᱭ ᱟᱠᱚ ᱚᱱᱮ ᱨᱩᱱᱦᱤ ᱨᱮᱱᱟᱜ ᱞᱚᱥᱚᱫ ᱛᱮ ᱦᱚᱲᱢᱚ ᱨᱮ ᱚᱡᱚᱜ ᱦᱩᱭᱩᱜᱼᱟ᱾ ᱟᱨ ᱫᱟᱜ ᱨᱮ ᱞᱚᱦᱚᱫᱚᱜ ᱦᱩᱭᱩᱜᱼᱟ᱾ ᱮᱲᱮ ᱠᱷᱟᱡ ᱯᱩᱥᱨᱤ ᱵᱟᱝ ᱠᱚ ᱡᱟᱱᱟᱢᱚᱜᱼᱟ᱾
ᱟᱪᱪᱷᱟ ᱟᱫᱚ ᱛᱟᱦᱚᱞᱮ ᱟᱯᱮ ᱫᱚ ᱥᱤᱢ ᱠᱩ ᱢᱮᱱᱟᱜ ᱠᱚᱛᱟᱯᱮᱭᱟ ᱵᱟᱝ?
ᱦᱮᱸ ᱥᱤᱢ ᱠᱚ ᱢᱮᱱᱟᱜ ᱠᱚ ᱛᱟᱞᱮᱭᱟ ᱟᱨ ᱥᱩᱠᱨᱤ,
ᱟᱫᱚ ᱚ ᱟᱫᱚ ᱥᱩᱠᱨᱤ ᱠᱚᱫᱚ ᱜᱚᱡ ᱠᱚᱣᱟ‌ ᱯᱮ ᱥᱮ ᱵᱟᱯᱮ ᱜᱚᱡ ᱠᱚᱣᱟ ᱟᱯᱮ ᱫᱚ?
ᱟᱞᱮ ᱫᱚ ᱥᱩᱠᱨᱤ ᱫᱚᱞᱮ ᱜᱚᱡ ᱠᱚᱣᱟ ᱦᱟᱜ ᱟᱨ ᱵᱟᱝᱠᱷᱟᱡ ᱫᱚ ᱟᱠᱷᱨᱤᱧ ᱠᱚᱣᱟᱞᱮ
ᱢᱟᱱᱮ ᱡᱮᱣᱮᱫ ᱛᱮᱜᱮ
ᱦᱮᱸ ᱟᱠᱷᱨᱤᱧ ᱠᱚᱣᱟᱞᱮ ᱩᱱᱠᱩ ᱜᱟᱲᱤ ᱛᱮᱠᱚ ᱦᱤᱡᱩᱜ-ᱟ ᱟᱨ ᱤᱫᱤ ᱠᱚᱣᱟ ᱠᱚ
ᱟᱪᱪᱷᱟ ᱟᱯᱮ ᱫᱚ ᱟᱛᱳ ᱠᱚᱨᱮ ᱥᱩᱠᱨᱤ ᱠᱚ ᱵᱟᱠᱚ ᱜᱚᱡ ᱠᱚᱣᱟ?
ᱜᱚᱡ ᱠᱚᱜᱮᱭᱟ ᱠᱚ᱾
ᱟᱪᱪᱷᱟ ᱟᱨ ᱦᱟᱴ ᱠᱚ ᱦᱩᱭᱩᱜ ᱜᱮᱭᱟ ᱟᱯᱮ ᱥᱮᱫ?
ᱦᱮᱸ ᱟᱞᱮᱥᱮᱫ ᱦᱟᱴ ᱦᱳᱭᱳᱜ-ᱟ᱾
ᱟᱞᱮ ᱥᱮᱫ ᱦᱚᱸ ᱦᱟᱴ ᱫᱚ ᱦᱳᱭᱳᱜ ᱜᱮᱭᱟ᱾ ᱥᱩᱠᱨᱤ ᱡᱤᱞ ᱦᱚᱸ ᱧᱟᱢᱚᱜ ᱜᱮᱭᱟ, ᱦᱟᱠᱳ ᱡᱤᱞ, ᱢᱮᱨᱚᱢ ᱡᱤᱞ, ᱟᱭᱢᱟ ᱞᱮᱠᱟᱱ ᱡᱤᱞ ᱧᱟᱢᱚᱜ-ᱟ ᱟᱞᱮ ᱥᱮᱫ ᱫᱚ᱾
ᱟᱢ ᱫᱚ ᱟᱢ ᱜᱚᱲᱚᱢ ᱦᱟᱲᱟᱢ ᱟᱢ ᱜᱚᱲᱚᱢ ᱵᱩᱲᱦᱤ ᱛᱟᱠᱤᱱ ᱢᱮᱱᱟᱜ ᱠᱤᱱᱟ?
ᱦᱮᱸ ᱢᱮᱱᱟᱜ ᱛᱚ ᱢᱮᱱᱟᱜ ᱠᱚᱣᱟ ᱱᱟᱦᱟᱜ ᱠᱷᱟᱱ ᱤᱧ ᱵᱩᱰᱤᱜᱚ ᱢᱮᱱᱟᱭᱟ ᱟᱫᱚ ᱤᱧ ᱦᱟᱲᱟᱢᱵᱟ ᱫᱚ ᱱᱟᱦᱟᱜ ᱵᱟᱹᱱᱩᱭᱟ ᱱᱤᱛᱚᱜ ᱫᱚ ᱟᱫᱚ ᱟᱢᱫᱚ ᱪᱮᱫ ᱠᱚ ᱡᱤᱞᱮᱢ ᱠᱩᱥᱤᱭᱟᱜ ᱜᱮᱭᱟ?
ᱤᱧ ᱫᱚ ᱪᱮᱫ ᱡᱤᱞᱤᱧ ᱠᱩᱥᱤᱭᱟᱜ-ᱟ ᱤᱧ ᱫᱚ ᱥᱤᱢ ᱡᱤᱞᱤᱧ ᱠᱩᱥᱤᱭᱟᱜ-ᱟ᱾
ᱟᱪᱪᱷᱟ ᱟᱹᱰᱤ ᱱᱟᱯᱟᱭ ᱟᱨ ᱩᱛᱩ ᱠᱚᱢ ᱵᱟᱰᱟᱭ ᱜᱮᱭᱟ?
ᱩᱛᱩ ᱤᱥᱤᱱ ᱫᱚ ᱵᱟᱹᱧ ᱫᱟᱲᱮᱭᱟᱜ-ᱟ ᱫᱟᱠᱟ ᱤᱥᱤᱱ ᱫᱚᱩᱧ ᱵᱟᱰᱟᱭᱟ᱾
ᱟᱪᱪᱷᱟ ᱟᱹᱰᱤ ᱱᱟᱯᱟᱭ ᱟᱞᱮ ᱦᱚᱸ ᱚᱲᱟᱜ ᱨᱮᱫᱚ ᱤᱧ ᱜᱮᱠᱚ ᱩᱛᱩ ᱦᱚᱪᱚᱧᱟ ᱡᱤᱞ ᱠᱚ ᱦᱤᱞᱳᱜ ᱫᱚ ᱞᱟᱹᱭ ᱟᱠᱚ ᱤᱧᱟᱹᱜ ᱩᱛᱩ ᱜᱮ ᱵᱷᱟᱜᱮ ᱥᱤᱵᱤᱞ ᱠᱚᱣᱟ᱾ ᱛᱚ ᱫᱟᱠᱟ ᱫᱚ ᱤᱧ ᱟᱭᱳ ᱫᱟᱠᱟᱭ ᱨᱮᱦᱚᱸ ᱡᱤᱞ ᱩᱛᱩ ᱦᱤᱞᱳᱜ ᱫᱚ ᱤᱧ ᱜᱮ ᱱᱟᱦᱟᱜ ᱠᱚ ᱩᱛᱩ ᱦᱚᱪᱚᱭᱤᱧᱟ ᱚᱲᱟᱜ ᱠᱚᱨᱮᱧ ᱛᱟᱦᱮᱸ ᱵᱟᱲᱟᱜ ᱠᱷᱟᱡ ᱮ ᱟᱫᱚ ᱢᱤᱛᱟᱹᱧᱟᱠᱚ ᱢᱟᱥᱮ ᱟᱫᱚ ᱵᱟᱹᱵᱩ ᱩᱛᱩ ᱜᱚᱫ ᱠᱟᱜ ᱢᱮ ᱟᱨ ᱪᱤᱠᱟᱹᱛᱮᱢ ᱵᱟᱝ ᱟ
ᱟᱫᱚ ᱢᱮᱨᱚᱢ ᱡᱤᱞ ᱛᱮᱫ ᱠᱚ ᱟᱹᱜᱩᱭ ᱠᱷᱟᱡ ᱱᱟᱦᱟᱜ ᱤᱧᱫᱚ ᱵᱟᱹᱧ ᱩᱛᱩᱭᱟ ᱟᱨ ᱵᱟᱹᱠᱤ ᱮᱴᱟᱜ ᱡᱤᱞ ᱠᱚᱫᱚ ᱱᱟᱦᱟᱜ ᱤᱧ ᱩᱛᱩ ᱜᱚᱫ ᱠᱟᱜ ᱜᱮᱭᱟ ᱤᱧᱜᱮ ᱥᱩᱠᱨᱤ ᱡᱤᱞ ᱠᱚᱫᱚᱧ ᱩᱛᱩᱭ ᱜᱮᱭᱟ ᱟᱨ ᱢᱮᱨᱚᱢ ᱡᱤᱞ ᱫᱚ ᱤᱧ ᱵᱟᱹᱧ ᱡᱚᱢᱛᱮ ᱟᱫᱚ ᱵᱟᱹᱧ ᱩᱛᱩᱭᱟ ᱚᱱᱟᱫᱚ
ᱚ ᱟᱢ ᱫᱚ ᱩᱛᱩ ᱠᱚᱢ ᱵᱟᱲᱟᱭ
ᱟᱫᱚ ᱦᱮᱸ ᱩᱛᱩ ᱠᱩᱧ ᱵᱟᱰᱟᱭᱟ᱾ ᱟᱫᱚ ᱠᱚ ᱩᱛᱩ ᱦᱚᱪᱚᱧ ᱜᱮᱭᱟ ᱚᱲᱟᱜ ᱠᱚᱨᱮ ᱦᱚᱸ ᱫᱚ ᱥᱮᱬᱟ ᱠᱟᱜ ᱫᱚ ᱫᱚᱨᱠᱟᱨ ᱜᱮ᱾ ᱦᱳᱭ ᱟᱫᱚ ᱥᱮᱬᱟ ᱠᱟᱜ ᱫᱚ ᱫᱚᱨᱠᱟᱨ ᱠᱟᱱ ᱜᱮᱭᱟ᱾
ᱦᱮᱸ
ᱟᱫᱚ ᱛᱟᱦᱚᱞᱮ ᱟᱯᱮ ᱥᱮᱫ ᱫᱚ ᱱᱤᱛᱚᱜ ᱫᱚ ᱪᱮᱫ ᱠᱚᱠᱚ ᱨᱚᱦᱚᱭ ᱠᱟᱫᱟ?
ᱟᱞᱮ ᱥᱮᱫ ᱫᱚ ᱱᱤᱛᱚᱜ ᱫᱚ ᱦᱳᱲᱳ ᱤᱛᱟᱹ ᱠᱚ ᱮᱨ ᱠᱟᱫᱟ ᱠᱚ ᱟᱞᱮᱥᱮᱫ ᱫᱚ ᱱᱚᱜ ᱚᱭ ᱫᱟᱜ ᱞᱮᱠᱷᱟᱡ ᱜᱮ ᱦᱩᱲᱩ, ᱠᱚ ᱨᱚᱦᱚᱭᱟ᱾
ᱟᱪᱪᱷᱟ ᱟᱨ ᱩᱞ ᱫᱟᱨᱮ ᱠᱚ ᱢᱮᱱᱟᱜ ᱛᱟᱯᱮᱭᱟ ᱟᱯᱮᱭᱟᱜ,
ᱟᱞᱮ ᱫᱚ ᱚᱲᱟᱜ ᱠᱩᱰᱟᱹᱢ ᱨᱮ ᱢᱤᱫᱴᱮᱱ ᱟᱹᱰᱤ ᱵᱚᱲᱚ ᱩᱞ ᱫᱟᱨᱮ ᱢᱮᱱᱟᱜ ᱛᱟᱞᱮᱭᱟ ᱩᱞ ᱫᱟᱨᱮ ᱜᱮ ᱢᱮᱱᱟᱜ ᱛᱟᱞᱮᱭᱟ ᱟᱫᱚ ᱪᱮᱫ ᱫᱟᱨᱮ ᱦᱚᱸ ᱵᱟᱹᱱᱩᱜ ᱛᱟᱞᱮᱭᱟ,
ᱚ ᱟᱨ ᱚᱱᱠᱟ ᱠᱟᱱᱴᱷᱟᱲ ᱫᱟᱨᱮ ᱯᱤᱭᱟᱹᱨᱤ ᱫᱟᱨᱮ ᱚᱱᱠᱟᱱᱟᱜ ᱵᱟᱹᱱᱩᱜ ᱛᱟᱯᱮᱭᱟ,
ᱫᱟᱨᱮ ᱠᱚ ᱟᱞᱮᱭᱟᱜ ᱫᱚ ᱵᱟᱹᱱᱩᱜ ᱛᱟᱞᱮᱭᱟ ᱜᱟᱱᱴᱷᱟᱲ ᱫᱟᱨᱮ ᱠᱚᱫᱚ, ᱥᱩᱫᱩ ᱩᱞ ᱫᱟᱨ ᱨᱮ ᱜᱮ ᱢᱮᱱᱟᱜ,
ᱛᱟᱦᱚᱞᱮ ᱠᱟᱱᱴᱷᱟᱲ ᱠᱟᱱᱴᱷᱟᱲ ᱠᱚᱫᱚ ᱛᱟᱦᱚᱞᱮ ᱚᱠᱟ ᱨᱮᱯᱮ ᱧᱟᱢᱫᱟ ᱟᱯᱮ ᱫᱚ,
ᱟᱞᱮ ᱫᱚ ᱠᱟᱱᱴᱷᱟᱲ ᱫᱚ ᱟᱹᱜᱩᱭᱟᱠᱚ ᱚᱱᱮ ᱚᱢᱵᱚᱵᱩᱛᱤ ᱥᱳᱢᱚᱭ ᱟᱠᱷᱨᱤᱧ ᱟᱹᱛᱩ ᱟᱹᱛᱩ, ᱟᱫᱚ ᱚᱱᱟᱜᱮᱞᱮ ᱦᱟᱛᱟᱣᱟ,
ᱦᱮᱸ ᱚ ᱟᱢᱵᱟᱵᱚᱛᱤ ᱨᱮ ᱦᱟᱛᱟᱣᱟ ᱵᱟᱝ, ᱟᱫᱚ ᱱᱚᱜᱼᱚ ᱱᱚᱣᱟ ᱟᱸᱵᱟ ᱵᱚᱛᱤ ᱫᱚ ᱱᱚᱣᱟ ᱫᱚ ᱯᱚᱨᱚᱵᱽ ᱠᱟᱱ ᱛᱟᱯᱮᱭᱟ ᱵᱟᱝ,
ᱦᱮᱸ
ᱟᱫᱚ ᱱᱚᱣᱟ ᱟᱢᱵᱟᱵᱛᱤ ᱨᱮᱫᱚ ᱯᱮᱲᱟ ᱠᱚᱫᱚ ᱯᱮ ᱱᱮᱣᱛᱟ ᱠᱚ ᱜᱮᱭᱟ,
ᱯᱮᱲᱟ ᱠᱚᱫᱚ ᱵᱟᱝ ᱟᱞᱮᱜᱮ ᱡᱚᱢ ᱧᱩ ᱨᱮᱱᱟᱜ ᱯᱚᱨᱚᱵᱽ ᱟᱨᱠᱤ ᱡᱚᱢᱟᱞᱮ ᱧᱩᱭᱟᱞᱮ,
ᱛᱟᱦᱞᱮ ᱯᱮᱲᱟ ᱠᱚᱫᱚ ᱵᱟᱯᱮ ᱱᱮᱶᱛᱟ ᱠᱚᱣᱟ ᱠᱷᱟᱹᱞᱤ ᱟᱯᱮ ᱚᱲᱟᱜ ᱢᱚᱛᱚᱡ ᱨᱮᱱ ᱜᱮᱯᱮ ᱡᱚᱢᱟ, ᱛᱟᱭ ᱛᱚ
ᱦᱮᱸ ᱟᱯᱮᱭᱟᱜ ᱫᱚ ᱟᱯᱮᱭᱟᱜ ᱫᱚ ᱩᱞ ᱫᱟᱨᱮ ᱢᱮᱱᱟᱜ ᱛᱟᱯᱮᱭᱟ,
ᱦᱮᱸ ᱟᱞᱮ ᱥᱮᱫ ᱫᱚ ᱩᱞ ᱵᱟᱜᱟᱱ ᱠᱚᱜᱮ ᱱᱟᱜ ᱛᱚ ᱵᱟᱹᱲᱛᱤ ᱢᱮᱱᱟᱜᱼᱟ, ᱟᱨ ᱦᱳᱲᱳ ᱠᱚᱫᱚ ᱩᱱᱟᱹᱜ ᱵᱟᱝ ᱦᱩᱭᱩᱜ ᱨᱮᱦᱚᱸ ᱩᱞ ᱵᱟᱜᱟᱱ ᱛᱮᱜᱮ ᱜᱚᱴᱟ ᱡᱟᱜᱟᱭ ᱮᱥᱮᱫ, ᱠᱟᱫᱟ, ᱟᱫᱚ ᱫᱟᱨᱮ ᱞᱟᱛᱟᱨ ᱨᱮᱢᱟ ᱱᱟᱦᱟᱜ ᱦᱩᱲᱩ ᱵᱟᱝ ᱦᱩᱭᱩᱜ ᱛᱮ ᱩᱱᱟᱹᱜ ᱵᱟᱠᱚ ᱨᱚᱦᱚᱭᱟ, ᱚᱱᱟᱛᱮ ᱡᱟᱦᱟᱸ ᱠᱚᱨᱮ ᱯᱷᱟᱠᱟ ᱡᱟᱭᱟ ᱢᱮᱱᱟᱜᱼᱟ ᱚᱱᱟ ᱠᱚᱨᱮ ᱜᱮ ᱦᱩᱲᱩ ᱫᱚᱠᱚ ᱨᱚᱦᱚᱭᱟ, ᱟᱨ ᱱᱤᱛᱚᱜ ᱛᱚ ᱩᱞ ᱠᱚᱠᱚ ᱜᱚᱫ ᱮᱫᱟ ᱟᱹᱣᱨᱤ ᱵᱤᱞᱤ ᱡᱟᱵᱟᱜᱼᱟ,
ᱛᱤᱱᱟᱹᱜ ᱩᱞ ᱫᱟᱨᱮ ᱢᱮᱱᱟᱜ ᱛᱟᱯᱮᱭᱟ?
ᱟᱪᱪᱷᱟ ᱛᱤᱱᱟᱹᱜ ᱩᱞ ᱫᱟᱨᱮ ᱢᱮᱱᱟᱜ ᱛᱟᱞᱮᱭᱟ ᱚᱱᱟ ᱫᱚ ᱞᱟᱹᱭ ᱞᱮᱠᱷᱟᱱ ᱫᱚ ᱟᱢᱫᱟ ᱜᱮ ᱢᱮᱱᱟᱜ ᱟᱫᱚ-, ᱪᱮᱫ ᱞᱮᱠᱟ ᱪᱚᱧ ᱞᱟᱹᱭ ᱠᱮᱭᱟ ᱚᱱᱠᱟ ᱵᱟᱹᱲᱛᱤ ᱜᱮ ᱢᱮᱱᱟᱜ ᱛᱟᱞᱮᱭᱟ᱾
ᱰᱷᱮᱨ ᱜᱮ ᱟᱨᱠᱤ,
ᱪᱚᱞᱞᱥ ᱦᱮᱸ ᱪᱚᱞᱞᱤᱥᱴᱤ ᱜᱟᱱ ᱫᱟᱨᱮ ᱢᱮᱱᱟᱜ ᱛᱟᱞᱮᱭᱟ᱾ ᱟᱫᱚ ᱦᱚᱭ ᱫᱟᱜ ᱠᱚᱛᱮ ᱨᱟᱹᱯᱩᱫᱚᱜ ᱠᱟᱱᱟ ᱥᱮ ᱫᱟᱨᱮ ᱠᱚᱫᱚ᱾
ᱦᱮᱸ
ᱟᱨᱦᱚᱸ ᱟᱫᱚ ᱚᱱᱟᱛᱮ ᱱᱟᱣᱟ ᱫᱟᱨᱮ ᱚᱱᱟ ᱡᱟᱭᱜᱟ ᱨᱮ ᱨᱚᱦᱚᱭ ᱦᱩᱭᱩᱜᱼᱟ ᱨᱟᱹᱯᱩᱫ ᱞᱮᱱᱠᱷᱟᱡ ᱜᱮᱛᱚ ᱱᱟᱦᱟᱜ- ᱠᱟᱹᱴᱤᱡ ᱠᱚ ᱪᱟᱞᱟᱜ ᱠᱟᱱᱟ ᱫᱟᱨᱮ ᱠᱚ ᱢᱟᱨᱟᱝ ᱴᱷᱤᱠᱚᱜ ᱟᱫᱚ ᱨᱟᱹᱯᱩᱫᱚᱜᱼᱟ ᱟᱫᱚ ᱚᱱᱠᱟᱜᱮ ᱡᱚ ᱦᱟᱢᱟᱞ ᱞᱮᱱᱠᱟᱱ ᱫᱚ ᱦᱚᱭ ᱱᱟᱦᱟᱜ ᱟᱫᱚ ᱵᱟᱭ ᱥᱟᱦᱟᱵᱟᱼᱟ,
ᱟᱢ ᱩᱱᱤ ᱜᱚᱲᱚᱢ ᱵᱩᱲᱦᱤ ᱢᱮᱱᱟᱭ ᱫᱚ ᱦᱮᱸᱥᱮ-
ᱦᱮᱸ
ᱩᱱᱤ ᱤᱭᱟᱹ ᱜᱚᱞᱯᱚ ᱠᱚ ᱵᱟᱭ ᱞᱟᱹᱭᱟᱢ ᱜᱮᱭᱟ᱾ ᱞᱟᱦᱟᱛᱮ ᱪᱮᱫᱠᱟ ᱢᱟᱱᱮ ᱛᱟᱦᱮᱸ ᱠᱟᱱᱟ ᱟᱯᱮ ᱟᱛᱳ ᱠᱚ᱾ ᱟᱨ ᱪᱮᱫ ᱞᱮᱠᱟ ᱟᱹᱰᱤ ᱠᱤᱪᱷᱩ ᱜᱚᱞᱯᱚ ᱠᱚ ᱥᱮᱫᱟᱭᱟᱜ ᱜᱚᱞᱯᱚ ᱠᱚ ᱵᱟᱭ ᱞᱟᱹᱭ ᱜᱮᱭᱟ᱾
ᱦᱮᱸ ᱮᱠᱟ ᱞᱟᱹᱭ ᱜᱮ᱾ ᱟᱞᱮ ᱫᱚ ᱟᱞᱮ ᱥᱮᱫ ᱫᱚ ᱥᱮᱫᱟᱭ ᱫᱚ ᱟᱞᱮ ᱡᱟᱦᱟᱸ ᱨᱮᱞᱮ ᱟᱹᱛᱳ ᱠᱟᱱᱟ- ᱟᱞᱮ ᱫᱚ ᱚᱱᱟ ᱟᱹᱛᱩ ᱨᱮ ᱫᱚ ᱱᱟᱦᱟᱜ ᱵᱟᱠᱚ ᱛᱟᱦᱮᱸ ᱠᱟᱱ ᱛᱟᱞᱮᱭᱟ᱾ ᱠᱟᱹᱴᱤᱡ ᱦᱟᱱᱛᱮ ᱧᱚᱜ ᱡᱟᱭᱜᱟ ᱨᱮ ᱫᱚ ᱚᱱᱛᱮ ᱫᱚ ᱠᱟᱡᱟᱠ ᱰᱩᱵᱟᱹ ᱵᱟᱲᱟᱜ-ᱟ, ᱰᱩᱵᱟᱹ ᱢᱟᱱᱮ ᱵᱚᱱᱱᱟ ᱵᱟᱲᱟᱜ-ᱟ᱾ ᱟᱫᱚ ᱚᱱᱟ ᱠᱷᱟᱹᱛᱤᱨ ᱛᱮ ᱚᱸᱰᱮ ᱠᱷᱚᱱ ᱫᱚᱠᱚ ᱦᱮᱡ ᱠᱟᱱᱟ ᱱᱚᱜ-ᱚᱭ ᱱᱤᱛᱚᱜ ᱡᱟᱦᱟᱸ ᱨᱮ ᱢᱮᱱᱟᱜ ᱞᱮᱭᱟ ᱟᱞᱮ᱾ ᱦᱳᱭ ᱚᱱᱟ ᱟᱛᱩ ᱨᱮ᱾ ᱟᱨ ᱟᱯᱮ ᱫᱚ ᱚᱱᱟ ᱟᱛᱩ ᱨᱮᱱ ᱠᱟᱱ ᱜᱮᱭᱟᱯᱮ ᱥᱮ ᱡᱟᱦᱟᱸ ᱠᱚᱨᱮ ᱠᱷᱚᱱ ᱯᱮ ᱪᱟᱞᱟᱣ ᱵᱟᱲᱟ ᱠᱟᱱᱟ‌?
ᱟᱞᱮ ᱫᱚ ᱚᱱᱟ ᱟᱹᱛᱩ ᱠᱷᱚᱱ ᱜᱮ ᱚᱸᱰᱮᱱ ᱠᱚᱜᱮᱞᱮ ᱛᱟᱦᱮᱸ ᱠᱟᱱᱟ᱾ ᱟᱨᱚ ᱢᱤᱫᱴᱮᱱ ᱵᱟᱨᱭᱟ ᱢᱮᱱᱟᱜ ᱠᱚᱣᱟ ᱩᱱᱠᱩ ᱫᱚ ᱦᱮᱡ ᱢᱮᱥᱟ ᱠᱟᱱᱟ ᱠᱚ ᱟᱨᱠᱤ᱾
ᱟᱪᱪᱷᱟ᱾ ᱚᱱᱠᱟᱜᱮ ᱟᱫᱚ ᱚᱱᱛᱮ ᱨᱮ ᱡᱚᱢᱤ ᱡᱟᱭᱜᱟ ᱢᱮᱱᱟᱜ ᱨᱮᱦᱚᱸ ᱟᱫᱚ ᱱᱤᱛᱳᱜ ᱫᱚ ᱚᱱᱛᱮ ᱜᱮ ᱢᱮᱱᱟᱜ ᱛᱟᱞᱮᱭᱟ ᱟᱫᱚ ᱯᱳᱭᱞᱳ ᱦᱟᱲᱟᱢ ᱠᱚ ᱚᱱᱛᱮ ᱨᱮᱠᱚ ᱛᱟᱦᱮᱸ ᱠᱟᱱ ᱛᱟᱞᱮᱭᱟ ᱛᱚ᱾ ᱟᱫᱚ ᱚᱱᱟ ᱛᱮᱜᱮ ᱟᱫᱚ ᱚᱱᱛᱮ ᱫᱚ ᱱᱤᱛᱚᱜ ᱫᱚ ᱪᱟᱞᱟᱜ ᱵᱟᱝ ᱦᱩᱭᱩᱜ ᱠᱟᱱᱟ ᱚᱱᱛᱮ ᱫᱚ ᱚᱱᱮ ᱵᱚᱪᱷᱚᱨ ᱨᱮ ᱡᱟᱹᱱᱤᱡ ᱠᱷᱟᱱ ᱵᱟᱨ ᱫᱚᱢ ᱜᱟᱱ ᱵᱚᱱᱱᱟ ᱦᱩᱭᱩᱜ-ᱟ ᱚᱱᱛᱮ ᱨᱮᱫᱚ᱾ ᱟᱪᱪᱷᱟ ᱟᱯᱮ ᱥᱮᱫ ᱮ ᱰᱩᱵᱟᱹ ᱵᱟᱲᱟᱭ ᱜᱮᱭᱟᱭ?
ᱟᱞᱮ ᱥᱮᱫ ᱫᱚ ᱱᱟᱹᱭ ᱢᱮᱱᱟᱜ ᱨᱮᱦᱚᱸ ᱢᱮᱱᱠᱷᱟᱱ ᱚᱱᱠᱟ ᱵᱚᱱᱱᱟ ᱠᱚᱫᱚ ᱵᱟᱝ ᱦᱩᱭ ᱠᱟᱱᱟ᱾
ᱵᱟᱝ ᱦᱩᱭ ᱵᱟᱲᱟ ᱠᱟᱱᱟ᱾
ᱟᱯᱮ ᱥᱮᱫ ᱫᱚ ᱛᱟᱦᱚᱞᱮ ᱩᱱᱟᱹᱜ ᱫᱟᱜ ᱠᱚ ᱵᱟᱝ ᱨᱟᱠᱟᱵ ᱜᱚᱫᱚᱜ ᱜᱮᱭᱟ? ᱟᱫᱚ ᱟᱞᱮ ᱟᱹᱛᱩ ᱨᱮᱫᱚ ᱦᱟᱜ ᱩᱱᱟᱹᱜ ᱵᱟᱝ ᱦᱤᱡᱩᱜ-ᱟ ᱫᱟᱜ ᱠᱚᱫᱚ ᱛᱤᱭᱳᱟᱹᱜ ᱦᱚᱸ ᱵᱟᱭ ᱛᱤᱭᱳᱜ ᱞᱮᱭᱟ ᱟᱞᱮ ᱯᱟᱥᱮ ᱟᱛᱳ ᱚᱱᱟ ᱠᱚᱫᱚ ᱵᱚᱱᱱᱟᱜ ᱜᱮᱭᱟ᱾ ᱟᱨ ᱟᱯᱮ ᱥᱮᱫ ᱱᱚᱜ-ᱚᱭ ᱱᱚᱣᱟ ᱦᱮᱸ ᱢᱟ ᱞᱟᱹᱭ ᱢᱮ᱾
ᱡᱩᱫᱤ ᱟᱢ ᱤᱭᱟᱹ ᱜᱚᱞᱯᱚ ᱠᱚᱢ ᱵᱟᱲᱟᱭ ᱜᱮᱭᱟ ᱠᱟᱦᱤᱱᱤ ᱠᱚ ᱠᱩᱫᱩᱢ ᱠᱚ? ᱞᱟᱦᱟ ᱛᱮᱱᱟ᱾
ᱟᱪᱪᱷᱟ ᱠᱩᱫᱩᱢ ᱠᱚ ᱠᱩᱫᱩᱢ ᱠᱚᱫᱚ ᱱᱟᱜ ᱠᱷᱟᱱ ᱩᱱᱟᱹᱜ ᱫᱚ ᱱᱟᱦᱟᱜ ᱵᱟᱹᱧ ᱵᱟᱲᱟᱭᱟ ᱟᱫᱚ ᱟᱢᱮᱢ ᱵᱟᱲᱟᱭ ᱠᱷᱟᱡ ᱢᱟᱥᱮ ᱠᱩᱫᱩᱢ ᱢᱤᱫᱴᱟᱝ ᱜᱟᱱ ᱢᱤᱛᱟᱹᱧ ᱢᱮ?
ᱤᱧ ᱡᱟᱦᱟᱸ ᱠᱩᱫᱩᱢ ᱠᱚᱧ ᱵᱟᱲᱟᱭᱟ ᱚᱱᱟ ᱠᱚᱫᱚ ᱡᱟᱹᱱᱤᱡ ᱟᱢ ᱵᱟᱲᱟᱭᱟᱢ ᱵᱟᱹᱧ ᱵᱟᱲᱟᱭᱟ ᱤᱧ ᱦᱚᱸ ᱩᱱᱟᱹᱜ ᱢᱟᱱᱮ ᱵᱟᱝ ᱫᱟᱲᱮ ᱧᱚᱜ ᱚᱱᱠᱟᱱᱟᱜ ᱠᱩᱫᱩᱢ ᱠᱚᱫᱚ ᱵᱟᱹᱧ ᱞᱟᱹᱭ ᱫᱟᱲᱮᱭᱟᱜ-ᱟ᱾
ᱦᱮᱸ ᱟᱫᱚ ᱢᱟᱥᱮ ᱢᱤᱫᱴᱟᱝ ᱜᱟᱱ ᱞᱟᱹᱭ ᱞᱮᱟᱜᱟᱭ ᱢᱮ ᱟᱫᱚ? ᱡᱩᱫᱤ ᱫᱟᱲᱮᱜ ᱠᱷᱟᱡ ᱫᱚ ᱱᱟᱯᱟᱭ ᱜᱮ ᱟᱨ ᱵᱟᱝᱠᱷᱟᱱ ᱫᱚ ᱟᱢᱜᱮᱢ ᱞᱟᱹᱭᱟᱹᱧᱟ
ᱤᱧᱜᱤᱧ ᱞᱟᱹᱭ ᱟᱢᱟ?
ᱦᱮᱸ ᱢᱟ ᱢᱤᱛᱟᱹᱧ ᱢᱮᱥᱮ
ᱤᱧ ᱫᱚ ᱪᱮᱫ ᱠᱩᱫᱩᱢ ᱫᱚ ᱛᱤᱨᱮᱠᱚ ᱞᱟᱹᱭ ᱟ ᱵᱟᱲᱟᱭᱟᱢ?
ᱛᱤᱨᱮ?
ᱠᱩᱫᱩᱢᱩ ᱫᱚ ᱟᱹᱭᱩᱵ ᱵᱮᱲᱟ ᱠᱚ ᱞᱟᱹᱭ ᱟ
ᱦᱮᱸ ᱟᱹᱭᱩᱵ ᱵᱮᱲᱟ ᱜᱮᱛᱚ ᱠᱚ ᱞᱟᱹᱭᱟ ᱩᱱᱠᱩ ᱤᱧ ᱵᱟᱵᱟ ᱟᱭᱳ ᱛᱟᱠᱚ ᱤᱧ ᱦᱟᱲᱟᱢᱵᱟ ᱛᱟᱠᱚ ᱫᱟᱠᱟ ᱡᱚᱢ ᱵᱟᱲᱟ ᱠᱟᱛᱮᱫ ᱟᱫᱚ ᱨᱟᱪᱟ ᱠᱚᱨᱞᱮ ᱜᱤᱛᱤᱡ ᱵᱟᱲᱟ ᱠᱚᱜ-ᱟ ᱱᱟᱦᱟᱜ ᱟᱫᱚ ᱜᱚᱨᱚᱢ ᱫᱤᱱ ᱛᱚ, ᱟᱫᱚ ᱩᱱ ᱥᱚᱢᱚᱭ ᱟᱫᱚ ᱠᱚ ᱞᱟᱹᱭ ᱛᱟᱦᱮᱸᱫ ᱠᱩᱫᱩᱢ ᱠᱚ ᱥᱮ ᱠᱤᱥᱟᱹ ᱠᱚᱠᱚ ᱞᱟᱹᱭ ᱛᱟᱦᱮᱸᱫ ᱟᱫᱚ ᱱᱮᱛᱟᱨ ᱫᱚ ᱚᱱᱠᱟ ᱜᱚᱞᱯᱚ ᱠᱚᱫᱚ ᱦᱟᱸᱜ ᱵᱟᱝ ᱟᱸᱡᱚᱢᱚᱜ ᱠᱟᱱᱟ ᱟᱫᱚ ᱞᱟᱹᱭᱫᱟᱹᱧ ᱛᱤᱦᱤᱧ ᱫᱚ ᱱᱤᱠᱟ ᱜᱮᱞᱟᱝ ᱨᱚᱯᱚᱲᱟ ᱦᱳᱭ
ᱦᱮᱸ ᱢᱟ ᱛᱟᱦᱚᱞᱮ
ᱟᱪᱪᱷᱟ᱾
ᱦᱮᱸ᱾ ᱠᱩᱫᱩᱢ ᱠᱚ, ᱠᱟᱹᱦᱱᱤ ᱠᱚ